ᱦᱮᱸ ᱦᱮᱸ ᱦᱮᱸ ᱟᱸᱡᱚᱢᱚᱜ ᱠᱟᱱᱟ ᱤᱧᱟᱹᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱥᱚᱢᱚᱭ ᱥᱚᱢᱚᱭ ᱨᱮ ᱢᱤᱫ ᱫᱷᱟᱣ ᱚᱠᱟ ᱞᱮᱠᱟ ᱫᱷᱟᱨᱟ ᱪᱚ ᱟᱸᱡᱚᱢ ᱧᱚᱜ ᱮᱱᱟ
ᱦᱳᱭ ᱦᱳᱭ ᱢᱟᱲᱟᱝ ᱫᱚ ᱤᱧ ᱦᱚᱸ ᱚᱱᱠᱟᱧ ᱟᱸᱡᱚᱢ ᱠᱮᱜ-ᱟ ᱚᱱᱟ ᱫᱚ ᱦᱚᱭᱛᱳ ᱱᱮᱴ ᱳᱣᱟᱨᱠ ᱠᱚ ᱦᱟᱸᱜ ᱮᱴᱠᱮᱴᱚᱬᱮᱭᱮᱜᱼᱟᱭ ᱪᱮᱫᱟᱜ ᱥᱮ ᱫᱟᱜ ᱡᱟᱹᱲᱤ ᱫᱤᱱ ᱛᱚ ᱦᱟᱸᱜ ᱨᱤᱢᱤᱞ ᱠᱚᱛᱮ ᱦᱟᱸᱜ ᱯᱟᱞᱮᱜ
ᱟᱪᱪᱷᱟ ᱛᱟᱦᱚᱞᱮ ᱟᱯᱮ‌ ᱥᱮᱫ ᱫᱚ ᱪᱮᱫ ᱞᱮᱠᱟᱭ ᱫᱟᱜ ᱠᱮᱫ-ᱟ
ᱫᱟᱜ ᱫᱚ ᱦᱟᱸᱜ ᱫᱟᱜ ᱮᱫ ᱜᱮᱭᱟᱭ ᱵᱷᱟᱞᱮ ᱜᱮ ᱱᱚᱜ-ᱚᱭ ᱦᱟᱸᱜ ᱟᱫᱚ ᱨᱚᱦᱚᱭ ᱠᱚ ᱟᱨᱟᱢᱵᱚᱭ ᱦᱩᱭᱩᱜᱼᱟ
ᱚ ᱛᱤᱱᱟᱹᱜ ᱟᱯᱮ ᱫᱚ ᱢᱟᱱᱮ ᱪᱮᱫ ᱤᱭᱟᱹ ᱛᱚᱞᱟ ᱠᱚᱫᱚ ᱦᱩᱭᱮᱱ ᱛᱟᱯᱮᱭᱟ
ᱦᱮᱸ ᱛᱚᱞᱟ ᱠᱚᱫᱚ ᱦᱟᱸᱜ ᱦᱳᱭ ᱟᱠᱟᱱᱟ ᱨᱚᱦᱚᱭ ᱠᱚᱫᱚ ᱜᱟᱱ ᱟᱠᱟᱱᱟ ᱦᱮᱸ ᱫᱟᱜ ᱡᱟᱹᱲᱤ ᱠᱚ ᱦᱟᱸᱜ ᱢᱟᱱᱮ ᱵᱷᱟᱹᱞᱤ ᱧᱚᱜ ᱦᱩᱭ ᱞᱮᱱᱠᱷᱟᱱ ᱜᱮ ᱦᱟᱸᱜ ᱨᱚᱦᱚᱭ ᱫᱚᱞᱮ ᱮᱦᱚᱵᱟ ᱾ ᱟᱨ ᱟᱯᱮ ᱥᱮᱫ ᱫᱚ?
ᱦᱮᱸ ᱟᱞᱮ ᱥᱮᱫ ᱫᱚ ᱢᱟᱱᱮ ᱟᱣᱨᱤ ᱦᱩᱭᱩᱜᱼᱟ ᱢᱟᱱᱮ ᱡᱚᱛᱚ ᱦᱚᱲᱟᱜ ᱜᱮ ᱦᱩᱭ ᱠᱟᱱᱟ ᱢᱮᱱᱠᱷᱟᱱ ᱟᱞᱮᱭᱟᱜ ᱫᱚ ᱢᱟᱱᱮ ᱱᱮᱜ-ᱮ ᱱᱤᱛᱚᱜ ᱦᱩᱰᱤᱧ ᱜᱮ ᱛᱟᱞᱮᱭᱟ ᱛᱚᱞᱟ ᱫᱚ ᱟᱨ ᱠᱚᱫᱚ ᱨᱚᱦᱚᱭ ᱠᱚᱠᱚ ᱮᱦᱚᱵ ᱟᱠᱟᱜᱼᱟ ᱟᱫᱚ ᱟᱞᱮᱭᱟᱜ ᱫᱚ ᱦᱩᱰᱤᱧ ᱧᱚᱜ ᱜᱮᱭᱟ ᱢᱟᱱᱮ ᱩᱱᱠᱩ ᱠᱷᱚᱡ ᱫᱚ ᱛᱟᱭᱚᱢ ᱜᱮᱞᱮ ᱮᱨ ᱟᱠᱟᱜᱼᱟ ᱚᱱᱟᱛᱮ
ᱦᱚᱭ
ᱦᱮᱸ ᱛᱟᱦᱚᱞᱮ ᱟᱢ ᱫᱚ ᱨᱚᱦᱚᱭ ᱠᱚᱫᱚᱢ ᱵᱟᱲᱟᱭ ᱜᱮᱭᱟ ᱥᱮ ᱵᱟᱝᱟ?
ᱦᱮᱸ ᱦᱟᱸᱜ ᱨᱚᱦᱚᱭ ᱠᱚᱫᱚ ᱦᱟᱸᱜ ᱤᱧ ᱵᱟᱲᱟᱭ ᱜᱮᱭᱟ ᱢᱟᱱᱮ ᱟᱹᱰᱤ ᱟᱭᱢᱟ ᱵᱟᱝ ᱨᱮᱦᱚᱸ ᱠᱟᱹᱴᱤᱡ ᱠᱟᱹᱴᱤᱡ ᱫᱚ
ᱦᱚᱭ ᱦᱚᱭ ᱤᱱᱠᱟᱹ ᱤᱱᱠᱟᱹ ᱛᱮᱜᱮ ᱱᱷᱟᱜ ᱮᱢ ᱥᱮᱸᱬᱟᱭᱟ
ᱦᱳᱭ ᱦᱳᱭ ᱢᱟᱱᱮ ᱪᱮᱥᱴᱟ ᱟᱠᱟᱫ ᱛᱟᱦᱮᱱ ᱠᱷᱟᱱ ᱦᱳᱭ ᱦᱳᱭ ᱥᱮᱬᱟᱜ ᱜᱮᱭᱟ
ᱦᱳᱭ ᱛᱟᱦᱚᱞᱮ ᱟᱯᱮ ᱫᱚ ᱛᱟᱦᱚᱞᱮ ᱱᱟᱦᱟᱜ ᱟᱹᱰᱤ ᱢᱟᱨᱟᱝ ᱜᱮᱯᱮ ᱪᱟᱥ ᱜᱮᱭᱟ ᱥᱮ ᱦᱚᱯᱚᱱ ᱫᱷᱟᱨᱟ ᱜᱮ?
ᱦᱩᱸ ᱫᱚᱢᱮ ᱢᱟᱨᱟᱝ ᱦᱚᱸ ᱦᱟᱸᱜ ᱵᱟᱝᱞᱮ ᱪᱟᱥᱟ ᱟᱨ ᱢᱟᱱᱮ ᱦᱩᱰᱤᱧ ᱫᱷᱟᱨᱟ ᱦᱚᱸ ᱵᱟᱝ ᱡᱟᱦᱟᱸ ᱫᱚ ᱛᱟᱞᱟ ᱢᱟᱞᱟ ᱨᱮᱜᱮᱞᱮ ᱪᱟᱥ ᱜᱮᱭᱟ᱾
ᱚ ᱟᱪᱪᱷᱟ
ᱡᱚᱢ ᱠᱚᱫᱚ ᱦᱟᱸᱜ ᱠᱩᱲᱟᱹᱜ ᱞᱮᱠᱟ᱾
ᱦᱳᱭ ᱦᱳᱭ ᱛᱟᱦᱚᱞᱮ ᱟᱹᱠᱷᱨᱤᱧ ᱜᱮᱭᱟᱯᱮᱥᱮ ᱵᱟᱝᱟ?
ᱩᱸ ᱟᱠᱷᱨᱤᱧ ᱫᱚ ᱦᱟᱜ ᱩᱱᱟᱹᱜ ᱟᱭᱢᱟ ᱫᱚ ᱵᱟᱝᱞᱮ ᱟᱠᱷᱨᱤᱧ ᱜᱮᱭᱟ᱾ ᱦᱚᱭ ᱚᱱᱮ ᱟᱱᱟᱴ ᱮᱴᱠᱮᱴᱬᱮ ᱡᱩᱫᱤ ᱫᱚᱢᱮᱜᱮ ᱢᱟᱨᱟᱝᱟ, ᱯᱚᱭᱥᱟ ᱠᱟᱹᱣᱰᱤ ᱠᱚᱨᱮᱱᱟᱜ ᱡᱚᱠᱷᱚᱱ ᱫᱚᱢᱮᱜᱮ ᱟᱱᱟᱴᱚᱜᱼᱟ ᱛᱚᱠᱷᱚᱱ ᱜᱮ ᱦᱟᱸᱜ ᱞᱮ ᱟᱠᱷᱨᱤᱧ ᱜᱮᱭᱟ᱾
ᱚ ᱟᱪᱪᱷᱟ ᱦᱳᱭ ᱚᱱᱠᱟ ᱜᱮ ᱡᱷᱚᱛᱚ ᱦᱚᱲᱟᱜ ᱜᱮ ᱥᱚᱢᱟᱱ ᱜᱮᱭᱟ᱾ ᱠᱟᱹᱣᱰᱤ ᱠᱚᱨᱮᱱᱟᱜ ᱫᱚ ᱡᱷᱚᱛᱚ ᱦᱚᱲᱟᱜ ᱜᱮ ᱟᱱᱟᱴ ᱛᱟᱦᱮᱱ ᱜᱮᱭᱟ ᱟᱞᱮ ᱦᱚᱸ ᱥᱚᱢᱚᱭ ᱥᱚᱢᱚᱭ ᱨᱮᱫᱚ ᱚᱱᱠᱟ ᱦᱩᱲᱩ ᱠᱚᱫᱚᱞᱮ ᱟᱠᱷᱨᱤᱧ ᱜᱮᱭᱟ ᱟᱞᱮ ᱦᱚᱸ ᱠᱚᱢ ᱫᱷᱟᱨᱟ ᱜᱮᱞᱮ ᱪᱟᱥ ᱜᱮᱭᱟ ᱟᱫᱚ ᱚᱱᱟ ᱠᱷᱟᱹᱛᱤᱨ ᱛᱮᱜᱮ, ᱰᱷᱮᱨ ᱫᱚ ᱵᱟᱞᱮ ᱟᱠᱷᱨᱤᱧ ᱜᱮᱭᱟ᱾ ᱱᱚᱜᱼᱚᱭ ᱛᱚ ᱱᱟᱜ ᱪᱟᱥ
ᱦᱮᱸ ᱞᱟᱹᱭ ᱢᱮ ᱞᱟᱹᱭ ᱮᱜ ᱤᱧ ᱦᱮᱸ ᱞᱟᱹᱭ ᱮᱜ ᱟᱹᱧ ᱡᱮ ᱟᱯᱮ ᱥᱮᱫ ᱫᱚ ᱦᱩᱲᱩ ᱵᱮᱜᱚᱨ ᱟᱨᱦᱚᱸ ᱟᱭᱢᱟ ᱞᱮᱠᱟᱱᱟᱜ ᱡᱤᱱᱤᱥ ᱠᱚᱯᱮ ᱪᱟᱥ ᱜᱮᱭᱟ ᱥᱮ ᱥᱩᱫᱩ ᱦᱩᱲᱩ ᱜᱮᱯᱮ ᱪᱟᱥ ᱜᱮᱭᱟ
ᱦᱮᱸ ᱟᱞᱮ ᱫᱚ ᱢᱟᱱᱮ ᱡᱷᱚᱛᱚ ᱞᱮᱠᱟᱱᱟᱜ ᱜᱮᱞᱮ ᱪᱟᱥ ᱜᱮᱭᱟ ᱟᱹᱞᱩ ᱟᱨᱦᱚᱸ ᱛᱩᱲᱤ ᱟᱨᱦᱚᱸ ᱜᱩᱦᱩᱢ, ᱪᱷᱳᱞᱟ ᱟᱨᱚ ᱯᱚᱴᱚᱞ ᱢᱟᱱᱮ ᱱᱟᱦᱟᱜ ᱱᱚ ᱦᱩᱲᱩ ᱠᱚ ᱨᱟᱠᱟᱵ ᱵᱟᱲᱟ ᱠᱟᱛᱮᱫ ᱟᱫᱚ ᱱᱦᱟᱜ ᱞᱮ ᱪᱟᱥ ᱜᱮᱭᱟ ᱦᱳᱭ᱾
ᱚ ᱛᱟᱦᱚᱞᱮ ᱦᱟᱜ ᱟᱨ ᱟᱞᱮ ᱥᱮᱫ ᱦᱚᱸ ᱦᱟᱸᱜ ᱢᱟᱱᱮ ᱦᱩᱲᱩ ᱵᱮᱜᱚᱨ ᱦᱚᱸ ᱚᱱᱮ ᱟᱭᱢᱟ ᱞᱮᱠᱟᱱ ᱡᱤᱱᱤᱥ ᱠᱚᱜᱮᱞᱮ ᱪᱟᱥ ᱜᱮᱭᱟ᱾ ᱡᱟᱦᱟᱸ ᱠᱚᱢ ᱞᱟᱹᱭ ᱠᱮᱜᱼᱟ ᱦᱟᱸᱜ ᱚᱱᱟ ᱠᱚᱦᱚᱸ ᱟᱞᱮ ᱥᱮᱫ ᱦᱚᱸ ᱪᱟᱥᱚᱜ ᱪᱟᱥ ᱜᱮᱭᱟᱞᱮ᱾
ᱚ ᱟᱪᱪᱷᱟ ᱦᱳᱭ ᱚᱱᱠᱟ ᱜᱮ ᱟᱫᱚ ᱚᱠᱟ ᱥᱚᱢᱚᱭ ᱫᱚ ᱢᱟᱱᱮ ᱦᱟᱜ ᱟᱞᱮ ᱫᱚ ᱩᱸ ᱪᱮᱫ ᱞᱮ ᱪᱟᱥ ᱜᱮᱭᱟ ᱟᱞᱮ ᱫᱚ ᱦᱟᱜ᱾ ᱤᱭᱟᱹᱞᱮ ᱪᱟᱥ ᱜᱮᱭᱟ ᱦᱩᱲᱩ ᱞᱮ ᱪᱟᱥ ᱜᱮᱭᱟ, ᱟᱨ ᱜᱩᱦᱩᱢ, ᱟᱨ ᱪᱷᱳᱞᱟ, ᱟᱨ ᱛᱩᱲᱤ, ᱟᱨ ᱟᱞᱩ ᱫᱚ ᱰᱷᱮᱨ ᱫᱚ ᱵᱟᱞᱮ ᱪᱟᱥ ᱜᱮᱭᱟ, ᱚᱱᱟ ᱫᱚ ᱚᱠᱟ ᱥᱚᱢᱚᱭᱞᱮ ᱪᱟᱥ ᱜᱮᱭᱟ ᱟᱨ ᱚᱠᱟ ᱚᱠᱛᱚ ᱫᱚ ᱚᱱᱠᱟ ᱵᱟᱞᱮ ᱪᱟᱥ ᱜᱮᱭᱟ ᱚᱱᱟ ᱫᱚ ᱦᱟᱜ
ᱦᱮᱸ ᱦᱮᱸ ᱚᱱᱟ ᱫᱚ ᱦᱮᱸᱜᱮ ᱫᱟᱜ ᱠᱚᱨᱮᱱᱟᱜ ᱟᱱᱟᱴ ᱡᱚᱠᱷᱚᱱ ᱥᱟᱢᱟᱝ ᱩᱱᱫᱚ ᱦᱟᱸᱜ ᱵᱟᱝᱜᱮ ᱪᱟᱥ ᱦᱩᱭᱩᱜ ᱜᱮᱭᱟ᱾
ᱦᱳᱭ ᱦᱳᱭ ᱚᱱᱮ ᱚᱱᱠᱟ ᱚᱱᱮ ᱚᱱᱠᱟᱱ ᱠᱟᱛᱷᱟ, ᱛᱟᱦᱞᱮ ᱛᱟᱦᱚᱞᱮ ᱫᱚ ᱦᱱᱟᱜ ᱱᱚᱜᱼᱚᱭ ᱛᱚ ᱱᱟᱜ ᱟᱯᱮ ᱥᱮᱫ ᱫᱚ ᱛᱤᱱᱟᱹᱜ ᱠᱟᱛᱮᱜ ᱠᱚ ᱮᱢᱟ ᱠᱚᱜᱮᱭᱟ ᱠᱟᱹᱢᱤ ᱦᱚᱲ ᱠᱚᱫᱚ ᱯᱩᱭᱥᱟᱹ ᱫᱚ?
ᱦᱮᱸ ᱠᱟᱹᱢᱤ ᱦᱚᱲ ᱠᱚ ᱯᱚᱭᱥᱟ ᱠᱚ ᱮᱢᱟ ᱠᱚᱣᱟ ᱵᱟᱨ ᱥᱟᱭ ᱠᱟᱛᱮᱜ ᱦᱟᱸᱜ ᱱᱤᱛᱚᱜ ᱫᱚᱠᱚ ᱮᱢᱟ ᱠᱚ ᱠᱟᱱᱟ᱾ ᱟᱫᱚ ᱢᱤᱫ ᱵᱮᱲᱟ ᱫᱚ ᱦᱟᱸᱜ ᱡᱚᱢ ᱠᱚ ᱮᱢᱟ ᱠᱚ ᱠᱟᱱᱟ ᱟᱨ ᱡᱟᱦᱟᱸᱭ ᱡᱩᱫᱤ ᱡᱚᱢ ᱵᱟᱭ ᱮᱢ ᱞᱟᱜᱼᱟ ᱛᱟᱦᱚᱞᱮ ᱩᱱᱤ ᱫᱚ ᱦᱟᱸᱜ ᱢᱟᱱᱮ ᱡᱚᱢᱟᱜ ᱵᱚᱫᱚᱞ ᱛᱮ ᱠᱟᱹᱣᱰᱤ ᱜᱮᱭ ᱮᱢᱚᱜᱼ ᱟᱭ᱾
ᱚᱻ ᱚᱱᱟ ᱠᱷᱚᱡ ᱰᱷᱮᱨ ᱱᱟᱜ ᱛᱟᱦᱞᱮ ᱵᱟᱨ ᱥᱟᱭ ᱠᱷᱚᱱ ᱰᱷᱮᱨ᱾
ᱦᱳᱭ ᱵᱟᱨ ᱥᱟᱭ ᱩᱱᱫᱚ ᱦᱟᱸᱜ ᱯᱮ ᱜᱮᱞ ᱦᱚᱸ ᱦᱩᱭᱩᱜᱼᱟ ᱵᱟᱠᱷᱟᱱ ᱵᱟᱨᱜᱮᱞ ᱦᱚᱸ ᱦᱩᱭᱩᱜᱼᱟ᱾ ᱢᱟᱱᱮ ᱚᱱᱟ ᱫᱚ ᱦᱟᱸᱜ ᱴᱷᱤᱠ ᱫᱚ ᱵᱟᱹᱱᱩᱜ ᱠᱟᱫᱟ, ᱡᱚᱛᱚ ᱦᱚᱲ ᱫᱚ ᱦᱟᱸᱜ ᱥᱚᱢᱟᱱ ᱵᱟᱠᱚ ᱮᱢᱚᱜᱼᱟ᱾ ᱡᱟᱦᱟᱸᱭ ᱠᱚᱫᱚ ᱠᱟᱹᱴᱤᱡ ᱥᱤᱨᱟᱹ ᱜᱮᱭᱟ ᱡᱮ ᱵᱟᱝᱜᱮ ᱤᱧᱫᱚ ᱩᱱᱟᱹᱜ ᱜᱮ ᱵᱟᱹᱫ ᱮᱢᱚᱜᱼᱟ
ᱦᱳᱭ ᱦᱳᱭ ᱵᱟᱝᱼᱟ ᱟᱞᱮ ᱥᱮᱫ ᱫᱚ ᱫᱟᱠᱟ ᱠᱚᱫᱚ ᱵᱟᱠᱚ ᱮᱢᱟ ᱠᱚᱜᱮᱭᱟ᱾ ᱮᱸᱜ ᱵᱟᱨ ᱵᱟᱨ ᱥᱟᱭ ᱴᱟᱠᱟ ᱠᱚ ᱮᱢᱟ ᱠᱚᱣᱟ ᱟᱨ ᱤᱱᱟᱹᱜᱮ ᱟᱨ ᱢᱟᱱᱮ ᱯᱩᱭ ᱫᱟᱠᱟ ᱠᱚᱫᱚ ᱵᱟᱠᱚ ᱮᱢᱟ ᱠᱚᱣᱟ᱾
ᱚ ᱟᱨ ᱡᱚᱢᱟᱜ ᱛᱟᱦᱚᱞᱮ ᱡᱚᱢᱟᱜ ᱠᱚᱫᱚ ᱢᱟᱱᱮ ᱟᱯᱮ ᱛᱮᱜᱮ ᱯᱮ ᱤᱫᱤ ᱡᱚᱝᱼᱟ ᱵᱟᱥᱮ?
ᱦᱳᱭ ᱦᱳᱭ ᱡᱩᱫᱤ ᱱᱟᱜ ᱥᱟᱜᱤᱧ ᱵᱟᱹᱫ ᱠᱟᱱᱟ ᱛᱟᱦᱚᱞᱮ ᱦᱟᱜ ᱚᱱᱠᱟ ᱤᱫᱤ ᱠᱟᱜᱼᱟᱞᱮ᱾ ᱫᱟᱠᱟ ᱠᱚᱞᱮ ᱤᱫᱤ ᱛᱟᱨᱟ ᱠᱟᱜᱼᱟ ᱚᱱᱛᱮ ᱨᱮᱜᱮ ᱡᱚᱢ ᱵᱟᱲᱟᱭᱟᱞᱮ ᱟᱨ ᱡᱟᱦᱟᱸ ᱫᱟᱠᱟ ᱡᱚᱢ ᱠᱟᱛᱮ ᱡᱟᱦᱟᱸ ᱚᱸᱰᱮ ᱱᱟᱜ ᱞᱮ ᱡᱚᱢ ᱥᱮ ᱚᱠᱚᱭ ᱚᱠᱟ ᱞᱮᱠᱟᱱᱟᱜ ᱩᱛᱩ ᱠᱚᱭ ᱟᱹᱜᱩ ᱠᱟᱜ ᱟᱭ ᱡᱚᱛᱚᱜ ᱜᱮ ᱦᱟᱹᱴᱤᱧ ᱦᱟᱹᱴᱤᱧ ᱠᱟᱛᱮᱫ ᱞᱮ ᱡᱚᱢᱟ᱾
ᱦᱳᱭ ᱦᱳᱭ ᱛᱟᱦᱞᱮ ᱟᱯᱮ ᱫᱚ ᱢᱟᱱᱮ ᱛᱤ ᱨᱮ ᱯᱮ ᱦᱤᱡᱩᱜᱼᱟ ᱪᱷᱩᱴᱤ ᱠᱟᱛᱮᱜ ᱡᱟᱦᱟᱸ ᱫᱚ ᱠᱚ ᱞᱟᱹᱭ ᱛᱤ ᱨᱮᱯᱮ ᱪᱟᱞᱟᱜᱼᱟ ᱟᱨ ᱛᱤ ᱨᱮ ᱯᱮ ᱦᱤᱡᱩᱜᱼᱟ
ᱳᱳ ᱚᱱᱟ ᱫᱚ ᱯᱮ ᱴᱟᱲᱟᱝ
ᱚ
ᱦᱚᱭ ᱮᱫ ᱤᱨᱟᱹᱞ ᱴᱟᱲᱟᱝ ᱦᱤᱞᱳᱜ ᱞᱮ ᱤᱨᱟᱹᱞ ᱥᱮᱛᱟᱜ ᱤᱨᱟᱹᱞ ᱴᱟᱲᱟᱝ ᱫᱟᱠᱟ ᱠᱚ ᱡᱚᱢ ᱵᱟᱲᱟ ᱦᱟᱛᱮᱫ ᱞᱮ ᱪᱟᱞᱟᱜᱼᱟ ᱟᱨ ᱚᱱᱮ ᱚᱝᱠᱟ ᱟᱨᱦᱚᱸ ᱚᱱᱮ ᱥᱚᱢᱚᱭ ᱠᱚ ᱮᱢᱟ ᱞᱮᱭᱟ ᱫᱟᱠᱟ ᱡᱚᱢ ᱨᱮᱱᱟᱜ ᱛᱩᱯ ᱯᱩᱱ ᱨᱮᱱᱟᱜ ᱛᱩᱯᱩ ᱵᱟᱲᱟᱜ ᱛᱮ ᱟᱨᱦᱚᱸᱞᱮ ᱠᱟᱹᱢᱤ ᱞᱮ ᱫᱷᱩᱨᱟᱹᱜᱼᱟ ᱟᱫᱚ ᱤᱱᱟᱹ ᱯᱚᱨᱮ ᱱᱚᱜᱼᱚᱭ ᱯᱮ ᱴᱟᱲᱟᱝ ᱨᱮᱠᱚ ᱪᱷᱩᱴᱤ ᱞᱮᱭᱟ
ᱚᱚ ᱟᱞᱮ ᱥᱮᱫ ᱫᱚ ᱦᱟᱸᱜ ᱡᱩᱫᱟᱹ ᱜᱮᱭᱟ ᱟᱜ ᱟᱞᱮ ᱥᱮᱫ ᱫᱚ ᱮᱸ ᱪᱟᱞᱟᱣ ᱫᱚ ᱦᱟᱸᱜ ᱞᱚᱜᱚᱱ ᱜᱮᱠᱚ ᱪᱟᱞᱟᱜ ᱜᱮᱭᱟ ᱢᱟᱱᱮ ᱛᱩᱨᱩᱭ ᱴᱟᱲᱟᱝ ᱛᱮᱜᱮ ᱚᱲᱟᱜ ᱠᱷᱚᱱ ᱫᱚᱠᱚ ᱳᱰᱳᱝᱚᱜᱼᱟ ᱡᱚᱢ ᱵᱟᱲᱟ ᱠᱟᱛᱮᱫ ᱟᱨ ᱡᱚᱢ ᱵᱟᱲᱟ ᱠᱟᱛᱮᱫ ᱱᱰᱮ- ᱥᱮᱴᱮᱨ ᱵᱟᱲᱟ ᱛᱮ ᱛᱤᱱᱟᱹᱜ ᱜᱟᱱ ᱦᱟᱸᱜ ᱛᱤᱱᱟᱹᱜ ᱡᱩᱫᱤ ᱥᱟ ᱡᱟᱥᱛᱤ ᱜᱮ ᱥᱟᱺᱜᱤᱧ ᱜᱮᱭᱟ ᱛᱟᱦᱚᱞᱮ ᱦᱚᱭᱛᱚ ᱰᱮᱨᱤᱜ ᱜᱮᱭᱟ ᱵᱟᱝᱠᱷᱟᱱ ᱞᱚᱜᱚᱱ ᱜᱮ ᱛᱤᱭᱳᱟᱹᱜᱚᱜᱼᱟ ᱥᱩᱨ ᱧᱚᱜ ᱵᱟᱹᱫᱽ ᱠᱷᱟᱱ ᱫᱚ ᱟᱨ ᱪᱷᱩᱴᱤ ᱫᱚ ᱦᱟᱸᱜ᱾ ᱮᱢ ᱢᱤᱫ ᱴᱟᱲᱟᱝ ᱛᱮᱠᱚ ᱪᱷᱩᱴᱤᱜ ᱜᱮᱭᱟ ᱟᱫᱚ ᱟᱞᱮ ᱫᱚ ᱦᱟᱸᱜ ᱵᱟᱹᱫᱽ ᱨᱮᱫᱚ ᱫᱟᱠᱟ ᱠᱚᱫᱚ ᱦᱟᱸᱜ ᱵᱟᱝ ᱠᱚ ᱤᱫᱤ ᱜᱮᱭᱟ ᱫᱟᱜ ᱟᱠᱳ ᱜᱮ ᱠᱚ ᱤᱫᱤ ᱜᱮᱭᱟ ᱫᱟᱜ ᱠᱚ ᱧᱩ ᱵᱟᱲᱟ ᱠᱟᱛᱮᱫ ᱢᱟᱱᱮ ᱞᱚᱜᱚᱱ ᱜᱮ ᱠᱟᱹᱢᱤ ᱠᱚ ᱯᱩᱨᱟᱹᱣ ᱠᱟᱛᱮᱫ ᱠᱚ ᱦᱤᱡᱩᱜ ᱜᱮᱭᱟ ᱟ ᱪᱮᱫᱟᱜ ᱥᱮ ᱟᱞᱮ ᱫᱚ ᱦᱟᱸᱜ ᱦᱮᱡ ᱠᱟᱛᱮᱫ ᱚᱲᱟᱜ ᱨᱮᱱᱟᱜ ᱠᱚᱦᱚᱸ ᱠᱚ ᱠᱟᱹᱢᱤ ᱜᱮᱭᱟ ᱢᱟᱱᱮ ᱚᱸᱰᱮ ᱥᱩᱫᱩ ᱠᱟᱹᱢᱤ ᱚᱝᱠᱟ ᱫᱚ ᱦᱟᱸᱜ ᱵᱟ ᱦᱮᱡ ᱠᱟᱛᱮ ᱡᱩᱫᱤ ᱢᱤᱫ ᱴᱟᱲᱟᱝ ᱨᱮᱢ ᱦᱤᱡᱩᱜᱼᱟ ᱠᱟᱢ ᱢᱟᱱᱮ ᱥᱤᱸᱜᱟᱹᱲ ᱵᱮᱲᱟ ᱠᱟᱹᱢᱤ ᱫᱚ ᱦᱟᱸᱜ ᱧᱟᱢᱚᱜ ᱜᱮᱭᱟ ᱛᱟᱨᱟ ᱥᱤᱧ ᱵᱮᱲᱟ ᱫᱚ ᱚᱲᱟᱜ ᱨᱮᱱᱟᱜ
ᱦᱳᱭ ᱦᱳᱭ ᱛᱟᱦᱞᱮ ᱟᱢ ᱫᱚ ᱪᱟᱞᱟᱣ ᱵᱟᱲᱟ ᱠᱟᱱᱟᱢ ᱥᱮ ᱵᱟᱝᱟ ᱦᱚᱲ ᱴᱷᱮᱱ ᱠᱟᱹᱢᱤ ᱠᱚᱫᱚ
ᱮᱸᱜ ᱪᱟᱞᱟᱣ ᱫᱚ ᱪᱟᱞᱟᱣ ᱵᱟᱲᱟ ᱦᱩᱭ ᱠᱟᱱᱟ ᱫᱚᱢᱮ ᱴᱟᱜ ᱫᱚ ᱵᱟᱝ ᱚᱞᱚᱜ ᱠᱚᱫᱚ ᱦᱟᱸᱜ ᱪᱟᱞᱟᱜ ᱠᱟᱱ ᱜᱮᱭᱟ ᱛᱚ ᱦᱚᱜᱼᱚᱭ ᱡᱮᱢᱚᱱ ᱥᱤᱸᱜᱤ ᱢᱟᱦᱟ ᱦᱤᱞᱳᱜ ᱥᱮ ᱚᱠᱟ ᱚᱠᱟ ᱫᱚ ᱚᱠᱟ ᱚᱠᱟ ᱢᱟᱦᱟᱸ ᱫᱚ ᱪᱷᱩᱴᱤ ᱠᱚ ᱛᱟᱦᱮᱱ ᱜᱮᱭᱟ ᱤᱛᱩᱱ ᱟᱥᱲᱟᱨᱮ ᱩᱱ ᱚᱠᱛᱚ ᱦᱟᱸᱜ ᱢᱟᱱᱮ ᱥᱮᱬᱟ ᱞᱮᱠᱟ ᱛᱮᱫᱚ ᱪᱟᱞᱟᱜ ᱦᱩᱭᱩᱜ ᱜᱮᱭᱟ
ᱚ ᱟᱪᱪᱷᱟ ᱦᱳᱭ ᱤᱧ ᱫᱚ ᱤᱧ ᱫᱚ ᱚᱞᱚᱜ ᱯᱟᱲᱦᱟᱜ ᱫᱚ ᱵᱟᱹᱜᱤᱠᱟᱧ ᱟᱹᱰᱤ ᱫᱤᱱᱨᱮ ᱟᱫᱚ ᱡᱟᱦᱟ ᱱᱟᱜ ᱠᱚ ᱜᱮᱧ ᱠᱟᱹᱢᱤ ᱵᱟᱲᱟᱭ ᱜᱮᱭᱟ ᱱᱤᱛᱚᱜ ᱫᱚ ᱡᱮᱢᱚᱱ ᱦᱟᱸᱜ ᱠᱟᱹᱢᱤ ᱠᱚ ᱟᱹᱨᱤ ᱦᱮᱵᱚᱜᱼᱟ ᱛᱟᱦᱚᱞᱮ ᱦᱟᱜ ᱪᱮᱫ ᱦᱚᱸᱵᱟᱹᱧ ᱪᱤᱠᱟᱹᱭᱮᱜᱼᱟ ᱵᱮᱠᱟᱨ ᱜᱮ ᱢᱤᱱᱟᱹᱧᱟ ᱟᱨ ᱦᱚᱜᱼᱚᱭ ᱱᱟᱜ ᱠᱟᱹᱢᱤ ᱠᱚ ᱮᱦᱚᱵ ᱞᱮᱱᱠᱷᱟᱱ ᱫᱚ ᱟᱫᱚ ᱱᱟᱜ ᱚᱱᱟ ᱠᱚᱨᱮ ᱜᱤᱧ ᱠᱟᱹᱢᱤ ᱵᱟᱲᱟᱭᱟ ᱦᱳᱭ ᱱᱚᱜ ᱚᱭ ᱱᱟᱜ ᱱᱚᱣᱟ ᱠᱚ ᱱᱟᱜ ᱟᱞᱮ ᱥᱮᱫ ᱟᱞᱮ ᱫᱤᱥᱚᱢ ᱨᱮᱢᱟ ᱚᱱᱠᱟ ᱠᱟᱹᱢᱤ ᱠᱚ ᱵᱟᱝ ᱧᱟᱢᱚᱜ ᱜᱮᱭᱟ ᱥᱮ ᱪᱟᱥ ᱵᱟᱥ ᱮᱮ ᱪᱷᱟᱲᱟ ᱟᱨ ᱚᱱᱟ ᱠᱷᱟᱹᱛᱤᱨ ᱛᱮᱜᱮ ᱱᱚᱣᱟ ᱠᱚ ᱜᱮᱞᱮ ᱠᱟᱹᱢᱤ ᱵᱟᱲᱟᱭ ᱜᱮᱭᱟ
ᱦᱮᱸ ᱟᱞᱮ ᱫᱤᱥᱚᱢ ᱦᱚᱸ ᱦᱟᱸᱜ ᱚᱱᱠᱟ ᱜᱮ ᱢᱟᱱᱮ ᱪᱟᱥ ᱠᱟᱹᱢᱤ ᱵᱮᱜᱚᱨ ᱮᱴᱟᱜ ᱠᱟᱹᱢᱤ ᱫᱚ ᱦᱟᱸᱜ ᱵᱟᱹᱱᱩᱜᱼᱟ ᱢᱟᱱᱮ ᱦᱚᱜ ᱚᱭ ᱟᱥᱟᱲ ᱵᱚᱸᱜᱟ ᱜᱮ ᱦᱟᱸᱜ ᱞᱮ ᱪᱟᱥ ᱢᱟᱱᱮ ᱟᱥᱟᱲ ᱵᱚᱸᱜᱟ ᱠᱷᱚᱱᱟᱜ ᱯᱩᱨᱟᱹ ᱦᱟᱜ ᱯᱩᱥ ᱵᱚᱸᱜᱟ ᱦᱟᱹᱵᱤᱡ ᱛᱮᱜᱮ ᱛᱚ ᱢᱟᱱᱮ ᱦᱩᱲᱩ ᱨᱚᱦᱚᱭ ᱠᱷᱚᱱ ᱟᱨᱚ ᱦᱮᱲᱦᱮᱫ ᱟᱵᱟᱨ ᱤᱨ ᱱᱚᱝᱠᱟ ᱫᱟᱞ ᱢᱟᱱᱮ ᱱᱚᱣᱟ ᱛᱩᱨᱩᱭ ᱪᱟᱸᱫᱚ ᱜᱮ ᱦᱟᱸᱜ ᱠᱟᱹᱢᱤ ᱫᱚᱞᱮ ᱧᱟᱢᱟ ᱟᱨ ᱵᱟᱹᱠᱤ ᱛᱩᱨᱩᱭ ᱪᱟᱸᱫᱳ ᱫᱚ ᱦᱟᱸᱜ ᱠᱟᱹᱢᱤ ᱫᱚ ᱛᱚ ᱵᱟᱝᱞᱮ ᱧᱟᱢᱟ ᱟᱞᱮ ᱥᱮᱫ ᱦᱚᱸ ᱦᱟᱸᱜ ᱠᱟᱹᱢᱤ ᱠᱚᱫᱚ ᱟᱱᱟᱴ ᱜᱮᱭᱟ
ᱚ ᱦᱳᱭ ᱟᱞᱮ ᱥᱮᱫ ᱦᱚᱸ ᱱᱚᱜᱼᱚᱭ ᱟᱱᱟᱴ ᱫᱚ ᱟᱹᱰᱤ ᱟᱱᱟᱴ ᱜᱮ ᱟᱨᱦᱚᱸ ᱱᱚᱜᱼᱚᱭ ᱡᱮᱢᱚᱱ ᱱᱮᱛᱟᱨ ᱫᱚ ᱢᱤᱥᱤᱱ ᱠᱚ ᱳᱲᱳᱠᱚᱜ ᱠᱟᱱᱟ ᱦᱩᱲᱩ ᱫᱟᱞ ᱦᱩᱲᱩ ᱤᱨ ᱤᱨ ᱟᱨᱦᱚ ᱱᱚᱝ ᱠᱟᱛᱮ ᱩᱱᱟᱹᱜ ᱠᱟᱹᱢᱤ ᱠᱚᱫᱚ ᱵᱟᱝ ᱧᱟᱢᱚᱜ ᱠᱟᱱᱟ
ᱦᱳᱭ ᱦᱳᱭ ᱦᱳᱭ ᱦᱮᱛᱟᱨ ᱢᱟ ᱡᱚᱛᱚ ᱠᱤᱪᱷ ᱜᱮ ᱟᱯᱰᱮᱴᱚᱜ ᱠᱟᱱᱟ ᱫᱤᱥᱚᱢ ᱛᱟᱵᱚᱱ ᱛᱚ ᱦᱟᱸᱜ ᱡᱚᱛᱚ ᱜᱮ ᱡᱚ ᱛᱚ ᱨᱮᱱᱟᱜ ᱢᱤᱥᱤᱱ ᱜᱮ ᱦᱮᱡ ᱠᱟᱱᱟᱭ ᱦᱟᱜ ᱨᱚᱦᱚᱭ ᱢᱤᱥᱤᱱ ᱜᱮ ᱟᱹᱣᱨᱤ ᱦᱤᱡᱩᱜᱼᱟ ᱫᱤᱱ ᱫᱤᱱ ᱛᱮᱫᱚ ᱦᱳᱭᱛᱳ ᱟᱵᱚ ᱥᱮᱫ ᱦᱚᱸ ᱦᱤᱡᱩᱜᱼᱟ ᱩᱱᱫᱚ ᱦᱟᱸᱜ ᱢᱩᱞᱭᱟᱹ ᱜᱮ ᱵᱟᱵᱚᱱ ᱞᱟᱜᱟᱣ ᱠᱚᱣᱟ
ᱦᱳᱭ ᱟᱨ ᱱᱚᱜᱼ ᱱᱚᱝᱠᱟ ᱠᱟᱹᱢᱤ ᱠᱚ ᱨᱮᱱᱟᱜ ᱟᱱᱟᱴ ᱦᱩᱭᱩᱜᱼᱟ ᱢᱟᱱᱮ ᱱᱚᱜᱼᱚᱭ ᱡᱮᱢᱚᱱ ᱚᱱᱟ ᱡᱟᱦᱟᱸ ᱦᱩᱲᱳ ᱤᱭᱹ ᱦᱳᱲᱳ ᱫᱟᱞ ᱠᱚ ᱚᱱᱟ ᱵᱟᱨ ᱥᱤᱧ ᱯᱮ ᱫᱤᱱ ᱛᱮ ᱦᱚ ᱢᱟᱱᱮ ᱠᱟᱹᱢᱤ ᱪᱟᱞᱟᱣ ᱞᱮᱱᱠᱷᱟᱱ ᱵᱟᱨ ᱥᱤᱧ ᱯᱮ ᱫᱤᱱ ᱚᱸᱰᱮ ᱞᱟᱜᱟᱜᱼᱟ ᱪᱚᱸ ᱵᱟᱨᱥᱤᱧ ᱯᱮ ᱫᱤᱱ ᱞᱟᱹᱜᱤᱫ ᱟᱹᱰᱤ ᱜᱟᱱᱮ ᱮᱢ ᱯᱩᱭᱥᱟᱹ ᱡᱚᱝᱱᱟᱜᱼᱟ ᱟᱨ ᱱᱮᱛᱟᱨ ᱫᱚ ᱢᱤᱫ ᱫᱤᱱᱹ ᱨᱮᱹᱜᱮ ᱦᱩᱭᱩᱼᱜ ᱠᱟᱱᱟᱹ
ᱦᱮᱸ ᱢᱟᱱᱮ ᱤᱨ ᱠᱟᱛᱮᱼᱜ ᱫᱟᱞ ᱠᱟᱛᱮᱼᱜ ᱚᱲᱟᱼᱜ ᱨᱮ ᱦᱩᱲᱩ ᱠᱟᱛᱮᱼᱜ ᱦᱤᱡᱩᱜ ᱠᱟᱱᱟᱹ
ᱦᱳᱭᱸ ᱚᱱᱟ ᱠᱷᱟᱹᱛᱤᱨ ᱟᱨ ᱵᱟᱦᱨᱮ ᱠᱟᱹᱢᱤ ᱥᱮᱫ ᱦᱚᱸ ᱵᱟᱨ ᱨᱮ ᱠᱟᱹᱢᱤ ᱥᱮᱫ ᱦᱚᱸ ᱛᱤᱱᱟᱹᱜ ᱮᱢ ᱪᱟᱞᱟᱜᱼᱟᱹ ᱚᱠᱟᱨᱮᱢ ᱪᱟᱞᱟᱜᱼᱟ ᱚᱼᱠᱚᱭ ᱚᱼᱠᱚᱭ ᱵᱮᱹᱠᱮᱫ ᱧᱮᱞ ᱟᱢᱟᱭᱸ ᱟᱹᱰᱤ ᱮᱸᱴᱮᱴᱮᱹ
ᱦᱳᱭᱸ ᱦᱳᱭᱹ ᱦᱮᱸ ᱦᱮᱸ ᱟᱨ ᱠᱩᱲᱤ ᱜᱤᱫᱽᱨᱟᱹ ᱫᱚ ᱦᱟᱸᱜ ᱥᱟᱺᱜᱤᱧ ᱢᱟ ᱵᱮᱥ ᱥᱟᱺᱜᱤᱧ ᱢᱟᱵᱚᱱ ᱪᱟᱞᱟᱜᱼᱟᱹ ᱵᱟᱵᱚ ᱫᱟᱲᱮᱭᱟᱼᱜ ᱜᱮᱭᱼᱟ᱾
ᱦᱳᱭᱸ ᱦᱳᱭᱸ ᱟᱫᱚ ᱱᱟᱦᱟᱼᱜ ᱪᱟᱞᱟᱜᱼᱟᱹ ᱦᱩᱭᱩᱜᱼᱟ ᱦᱟᱸᱜ ᱟᱼᱞᱮ ᱡᱟᱦᱟᱸᱭ ᱠᱚ ᱜᱮ ᱱᱟᱜ ᱜᱟᱛᱮ ᱜᱟᱛᱮ ᱚᱱᱠᱟ᱾ ᱛᱟᱢᱤᱞᱱᱟᱲᱩ ᱥᱮᱫ ᱞᱮ ᱢᱚᱱᱮᱭ ᱟᱠᱟᱜᱼᱟ ᱦᱟᱸᱜ ᱪᱟᱞᱟᱜᱼᱟᱹ ᱪᱟᱞᱟᱜᱼᱟ ᱟᱫᱚ ᱱᱟᱜᱹ ᱪᱮᱫ ᱪᱤᱠᱟᱹᱜ ᱠᱟᱱᱟ
ᱦᱳᱭᱸ ᱦᱳᱭᱸ ᱢᱟᱱᱮ ᱟᱹᱰᱤ ᱟᱭᱢᱟᱹ ᱦᱚᱲ ᱮᱢ ᱛᱟᱦᱮᱸᱱ ᱠᱷᱟᱱ ᱫᱚ ᱦᱟᱸᱜ ᱢᱟᱱᱮ ᱢᱚᱸᱡᱽ ᱜᱮᱢ ᱪᱟᱞᱟᱜᱼᱟ ᱟᱨᱹ ᱮᱠᱞᱟ ᱫᱚ ᱦᱟᱸᱜ ᱵᱟᱢ ᱪᱟ ᱫᱟᱲᱮᱜ ᱜᱮᱼᱭᱟ ᱩᱱ ᱡᱷᱟᱹᱞ ᱛᱚ᱾
ᱦᱳᱭᱸ ᱛᱟᱦᱞᱮ ᱟᱢ ᱫᱚ ᱛᱤᱱᱟᱹᱜ ᱫᱷᱟᱹᱵᱤᱡ ᱮᱢ ᱚᱞᱚᱜ ᱯᱟᱲᱦᱟᱣᱼᱟ ᱟᱹᱠᱟᱱᱟ
ᱚᱞᱚᱜ ᱯᱟᱲᱦᱟᱣᱼᱟ ᱫᱚ ᱱᱚᱜᱼᱚᱭ ᱦᱟᱸᱜ ᱢᱟᱱᱮ ᱟᱛᱳ ᱤᱛᱩᱱᱟ ᱟᱥᱲᱟᱹ ᱯᱟᱨᱚᱢ ᱠᱟᱛᱮᱼᱜ ᱵᱟᱡᱟᱨ ᱨᱮᱱᱟᱼᱜ ᱤᱛᱩᱱᱟᱹᱜᱥᱲᱟ ᱨᱤᱧ ᱪᱟᱞᱟᱜᱼᱟ ᱠᱟᱱᱟ ᱦᱟᱸᱜ
ᱚ ᱟᱼᱪᱷᱟ ᱟᱹᱰᱤ ᱱᱟᱯᱟᱼᱭ ᱪᱮᱫ ᱟᱫᱚ ᱢᱟᱹᱱᱮ ᱪᱮᱫᱹ ᱠᱚ ᱢᱟᱱᱮ ᱢᱟᱱᱮ ᱟᱢᱟᱭᱸ ᱪᱮᱫ ᱠᱚ ᱮᱢ ᱤᱪᱷᱟᱹ ᱠᱚ ᱛᱟᱢ ᱢᱮ ᱯᱟᱲᱦᱟᱣᱼᱟ ᱠᱟᱛᱮᱼᱜ ᱪᱮᱫ ᱠᱚ ᱛᱮᱭᱟᱨ ᱨᱮᱱᱟᱜ ᱢᱤᱫᱴᱮᱡ ᱛᱟᱦᱮᱱᱟ ᱥᱮ ᱡᱚᱛᱚ ᱦᱚᱲᱟᱼᱜ ᱜᱮ ᱚᱞᱚᱜ ᱯᱟᱲᱦᱟᱣᱼᱟ ᱞᱮᱱᱹᱠᱷᱟᱱ
ᱦᱮᱸ ᱦᱳᱭᱸ ᱦᱳᱭᱸ ᱢᱟᱱᱮ ᱠᱩᱠᱢᱩ ᱢᱟ ᱟᱹᱰᱤ ᱢᱟᱨᱟᱝ ᱜᱮᱼᱭᱟ ᱢᱮᱱ ᱠᱷᱟᱱ ᱱᱟᱷᱟᱼᱜ ᱢᱟ ᱪᱟᱹᱠᱨᱤ ᱠᱚ ᱢᱟᱹ ᱚᱱᱠᱟ ᱵᱟᱝ ᱧᱟᱢᱚᱼᱜ ᱠᱟᱱᱟ ᱦᱟᱸᱜ ᱟᱼᱫᱚ ᱚᱱᱟᱼᱜ ᱜᱮ ᱛᱤᱱᱟᱹᱜ ᱫᱟᱜ ᱥᱟᱹᱨᱤᱜ ᱠᱟᱱᱟ ᱥᱮ ᱵᱟᱝ ᱦᱟᱜᱸ ᱚᱱᱟ ᱫᱚ ᱦᱟᱸᱜ ᱵᱟᱹᱧ ᱫᱟᱲᱮᱭᱟᱼᱜ ᱠᱟᱱᱟ
ᱦᱳᱭᱸ ᱦᱳᱭᱸ ᱦᱳᱭᱸ ᱟᱨ ᱯᱩᱨᱟᱹ ᱦᱚᱸ ᱢᱩᱥᱠᱤᱞ ᱢᱩᱥᱠᱤᱞ ᱜᱮᱼᱭᱟ ᱟᱨ ᱦᱚᱸ ᱚᱱᱹᱛᱮ ᱠᱟᱹᱢᱤ ᱧᱟᱢ ᱛᱮᱹᱦᱚᱸ ᱛᱚ ᱠᱤᱹᱪᱷᱩ ᱠᱟᱹᱣᱰᱤ ᱠᱚ ᱞᱟᱜᱟᱜᱼᱟ ᱟᱨ ᱟᱵᱚ ᱢᱟ ᱨᱮᱸᱜᱮᱡ ᱦᱚᱲᱹ ᱦᱮᱸᱥᱮ ᱦᱮᱸ ᱟᱫᱚ ᱪᱮᱥᱴᱟ ᱛᱟᱦᱮᱸ ᱞᱮᱱᱹᱠᱷᱟᱱ ᱯᱟᱞᱮᱫ ᱪᱚᱝ ᱦᱩᱭᱩᱜᱼᱟ ᱜᱮᱼᱭᱟ ᱪᱟᱸᱫᱚᱳ ᱵᱚᱸᱜᱟᱹ ᱦᱮᱱᱟᱭ ᱜᱮᱼᱭᱟ ᱯᱟᱞᱮᱫ
ᱦᱮᱸ ᱦᱮᱸ ᱦᱳᱭᱸ ᱚᱱᱟᱹ ᱠᱚ ᱩᱭᱦᱟᱹᱨ ᱠᱟᱹᱛᱮ ᱜᱮ ᱦᱟᱼᱜ ᱱᱤᱛᱚᱼᱜ ᱦᱟᱹᱵᱤᱡ ᱛᱮ ᱢᱟᱹᱱᱮ ᱪᱮᱥᱴᱟ ᱫᱚ ᱪᱟᱞᱟᱼᱣ ᱤᱫᱤᱜ ᱠᱟᱱᱟ ᱡᱮ ᱯᱟᱞᱮ ᱦᱟᱸᱜ ᱪᱟᱸᱫᱳ ᱵᱚᱸᱜᱟ ᱢᱤᱫ ᱫᱤᱱ ᱦᱤᱞᱳᱜ ᱮ ᱠᱚᱭᱚᱜᱼᱟ
ᱦᱳᱭᱸ ᱦᱳᱭᱸ ᱟᱨ ᱤᱧ ᱤᱧ ᱢᱟ ᱱᱚᱜᱼᱚᱭ ᱯᱟᱲᱦᱟᱣᱼᱟ ᱤᱧ ᱵᱟᱹᱜᱤ ᱠᱮᱫᱼᱟ ᱢᱟᱱᱮ ᱤᱧ ᱵᱟᱵᱟ ᱚᱱᱟ ᱩᱱ ᱮᱢᱮᱼᱟ ᱩᱱ ᱥᱚᱢᱚᱭ ᱡᱚᱹᱠᱷᱚᱱ᱾ ᱢᱟᱫᱽᱫᱷᱚᱢᱤᱠ ᱨᱮᱱᱟᱼᱜ ᱵᱤᱱᱤᱰ ᱤᱧ ᱮᱢᱮᱫ ᱛᱟᱦᱮᱸᱱ ᱩᱱ ᱥᱚᱢᱚᱭ ᱜᱮ ᱤᱧ ᱵᱟᱵᱟ ᱫᱚᱢᱮ ᱡᱳᱨᱮ ᱨᱩᱣᱟᱹᱭᱱᱟᱭᱹ ᱟᱼᱫᱚ ᱚᱱᱟᱛᱤᱨ ᱵᱤᱱᱤᱰ ᱫᱚ ᱵᱟᱹᱧ ᱮᱢ ᱫᱟᱲᱮᱭᱟᱜᱼᱟ ᱟᱼᱫᱚ ᱚᱱᱟ ᱠᱷᱟᱹᱛᱤᱨ ᱛᱮ ᱜᱮ ᱩᱱ ᱠᱷᱚᱱ ᱜᱮ ᱢᱟᱱᱮ ᱵᱟᱹᱧ ᱯᱟᱥ ᱫᱟᱲᱮᱭᱟᱜᱱᱟᱹ ᱟᱼᱫᱚ ᱯᱟᱲᱹᱦᱟᱜᱸ ᱠᱩᱧ ᱵᱟᱹᱜᱤ ᱠᱮᱫᱼᱟ
ᱦᱮᱸ ᱚᱱᱟᱹ ᱛᱚ ᱦᱟᱸᱜ ᱦᱳᱭ ᱜᱮ ᱢᱟᱱᱮ ᱚᱲᱟᱼᱜ ᱨᱮ ᱡᱩᱫᱤ ᱟᱭᱳᱼᱵᱟᱵᱟ ᱢᱟᱱᱮ ᱵᱟᱝᱼᱠᱚ ᱜᱚᱲᱚ ᱥᱚᱯᱚᱦᱚᱫ ᱵᱟᱝᱼᱠᱚ ᱮᱢᱚᱜᱼᱟ ᱠᱟᱹᱣᱰᱤ ᱠᱚᱹᱨᱮᱜ ᱛᱟᱦᱚᱸᱞᱮ ᱦᱟᱸᱜ ᱟᱨ ᱮᱞᱴ ᱠᱚᱹᱨᱮ ᱢᱟ ᱥᱮᱴᱮᱨᱚᱜ ᱜᱮᱼᱭᱟ ᱥᱮᱹ
ᱦᱳᱭᱸ ᱟᱼᱫᱚ ᱢᱟᱹᱱᱮ ᱟᱼᱫᱚ ᱱᱚᱜᱼᱚᱭ ᱪᱷᱩᱴᱤᱹᱭ ᱮᱱᱟ ᱮᱥ ᱟᱼᱫᱚ ᱢᱮᱴᱨᱤᱠ ᱡᱩᱫᱤᱧ ᱯᱷᱮᱞ ᱠᱮᱫ ᱠᱷᱟᱱ ᱫᱚ ᱯᱟᱲᱦᱟᱣᱼᱟ ᱠᱚᱹᱨᱮᱱᱟᱼᱜ ᱠᱳᱱᱳ ᱤᱪᱷᱟᱹ ᱜᱮ ᱵᱟᱝ ᱦᱮᱡ ᱞᱮᱱᱟᱹᱧ ᱟᱼᱫᱚ ᱱᱚᱜᱼᱚᱭ ᱱᱤᱛᱚᱜ ᱧ ᱩᱭᱦᱟᱹᱨᱮᱜᱼᱟ ᱡᱮ ᱯᱟᱲᱦᱟᱣᱼᱟ ᱠᱚᱼᱜ ᱠᱷᱟᱱ ᱤᱧᱹ ᱡᱟᱦᱟᱱᱟᱜ ᱤᱧ ᱪᱤᱠᱟᱹ ᱠᱮᱭᱟ ᱡᱮᱢᱚᱱ ᱟᱢᱟᱜ ᱢᱤᱫᱴᱮᱱ ᱠᱩᱠᱢᱩ ᱢᱮᱱᱟᱜ ᱛᱟᱢᱟ ᱦᱮᱸᱥᱮ ᱪᱟᱹᱠᱨᱤ ᱠᱚᱨᱮᱱᱟᱜ ᱟᱫᱚ ᱱᱚᱜᱼᱚᱭ ᱡᱮᱢᱚᱱ ᱜᱤᱫᱽᱨᱟᱹ ᱠᱷᱚᱱ ᱠᱷᱟᱴᱟᱣ ᱠᱟᱛᱮᱫ ᱡᱚᱢ ᱟᱹᱥᱩᱞ ᱫᱚ ᱟᱹᱰᱤ ᱠᱚᱥᱴᱚ ᱜᱮᱭᱟ ᱥᱮ ᱯᱚᱨᱮ ᱯᱚᱨᱮ ᱨᱩᱣᱟᱹ ᱦᱟᱹᱥᱩ ᱯᱟᱲᱟᱣ ᱞᱮᱱᱠᱷᱟᱱ ᱟᱨ ᱦᱚᱸ ᱚᱠᱟᱨᱮ ᱠᱟᱹᱣᱰᱤ ᱠᱚᱢ ᱧᱟᱢᱟ ᱦᱚᱭ ᱟᱢ ᱫᱚ ᱱᱟᱯᱟ ᱱᱟᱯᱟᱭ ᱦᱚᱨ ᱰᱟᱦᱟᱨ ᱛᱮᱜᱮᱢ ᱪᱟᱞᱟᱜ ᱠᱟᱱᱟ ᱦᱚᱭ ᱦᱚᱭ ᱟᱭᱳ ᱵᱟᱵᱟ ᱣᱟᱜ ᱤᱪᱷᱟᱹ ᱠᱚ ᱯᱩᱨᱚᱱ ᱠᱟᱜ ᱢᱮ
ᱦᱮᱸ ᱦᱟᱸᱜ ᱚᱱᱟ ᱠᱩᱨᱩᱢᱩᱴᱩ ᱨᱮᱜᱮ ᱛᱚ ᱦᱟᱸᱜ ᱱᱤᱛ ᱦᱟᱹᱵᱤᱡ ᱛᱤᱧ ᱞᱟᱜᱟᱣ ᱟᱠᱟᱱᱟ ᱡᱮ ᱢᱟᱱᱮ ᱡᱟᱦᱟᱸ ᱛᱤᱱᱟᱹᱜ ᱠᱩᱠᱢᱩᱠᱤᱱ ᱧᱮᱞ ᱠᱟᱜᱼᱟ ᱜᱚᱜᱚ ᱵᱟᱵᱟ ᱥᱮ ᱟᱥᱟ ᱢᱮᱱᱟᱜ ᱛᱟᱹᱠᱤᱱᱟ ᱚᱱᱟ ᱟᱥᱟ ᱠᱚ ᱯᱩᱨᱟᱹᱣ ᱫᱟᱲᱮᱭᱟᱜ ᱢᱟᱹᱧ ᱨᱤᱠᱟ. ᱠᱟᱜ ᱟᱹᱧ ᱦᱟᱸᱜ
ᱦᱭ ᱛᱟᱦᱚᱞᱮ ᱤᱭᱟᱹ ᱴᱤᱭᱩᱥᱮᱱ ᱠᱚᱫᱚᱢ ᱯᱟᱲᱦᱟᱜ ᱠᱟᱱᱟ ᱥᱮ ᱵᱟᱝᱼᱟ
ᱚᱱᱟ ᱠᱚᱢᱟ ᱚᱱᱟ ᱢᱟᱱᱮ ᱚᱱᱟ ᱠᱚ ᱴᱤᱭᱩᱥᱮᱱ ᱯᱟᱲᱦᱟᱣ ᱨᱮᱱᱟᱜ ᱢᱟ ᱦᱟᱸᱜ ᱠᱟᱹᱣᱰᱤ ᱠᱚᱢᱟ ᱵᱟᱹᱱᱩᱜ ᱠᱟᱫᱟ ᱚᱲᱟᱜ ᱦᱚᱲᱟᱜ ᱛᱚ ᱦᱟᱸᱜ ᱴᱤᱭᱩᱥᱚᱱ ᱠᱚᱫᱚ ᱦᱟᱸᱜ ᱵᱟᱹᱧ ᱪᱟᱞᱟᱜ ᱠᱟᱱᱟ ᱡᱟᱦᱟᱸ ᱤᱛᱩᱱ ᱟᱥᱲᱟ ᱨᱮᱠᱚ ᱞᱟᱹᱭᱮᱜᱼᱟ ᱦᱟᱸᱜ ᱚᱱᱟ ᱠᱚ ᱟᱸᱡᱚᱢ ᱠᱟᱛᱮᱜ ᱜᱮ ᱥᱮᱪᱮᱫ ᱫᱚ ᱦᱳᱭᱳᱜ ᱠᱟᱱᱟ ᱟᱨᱚ ᱚᱸᱰᱮ ᱠᱷᱚᱱᱟᱜ ᱵᱟᱭᱨᱮ ᱨᱮ ᱫᱚ ᱦᱟᱸᱜ ᱵᱟᱹᱧ ᱯᱟᱲᱦᱟᱜ ᱠᱟᱱᱟ